ᱦᱮᱞᱳ ᱦᱮᱸ ᱜᱚᱝᱠᱮ ᱡᱚᱦᱟᱨ ᱜᱮ ᱾
ᱦᱮᱸ ᱜᱚᱝᱠᱮ ᱡᱚᱦᱟᱨ ᱜᱮ ᱾
ᱦᱮᱸ ᱪᱮᱫ ᱠᱚ ᱪᱤᱠᱟᱹ ᱵᱟᱲᱮᱭᱟᱜ ᱠᱟᱱᱟ ᱛᱟᱦᱚᱞᱮ?
ᱱᱚᱜᱼᱚᱭ ᱛᱚ ᱜᱚᱝᱠᱮ ᱮᱠᱷᱚᱱ ᱢᱟᱦᱟᱸᱜ ᱡᱚᱢ ᱵᱟᱲᱟ ᱠᱟᱛᱮᱜ ᱱᱚᱛᱮᱧ ᱦᱮᱜ ᱠᱟᱱᱟ ᱠᱟᱹᱴᱤᱜ ᱜᱚᱰᱟ ᱥᱮᱜ᱾
ᱟᱪᱪᱷᱟ ᱟᱪᱪᱷᱟ᱾ ᱛᱟᱦᱚᱞᱮ ᱡᱚᱢ ᱵᱟᱲᱟ ᱠᱚᱫᱚ ᱦᱩᱭ ᱠᱟᱱᱟ ᱦᱮᱸ ᱵᱟᱝ? ᱮᱸ ᱪᱮᱫ ᱜᱮᱵᱟᱝ ᱦᱟᱸᱜ ᱱᱚᱣᱟ ᱱᱤᱭᱟᱹ ᱜᱷᱟᱹᱲᱤᱜ ᱫᱚ ᱪᱮᱫ ᱜᱮ ᱵᱟᱝ ᱪᱤᱠᱟᱹ ᱵᱟᱲᱟᱭ ᱦᱩᱭᱩᱜ ᱠᱟᱱᱟ ᱱᱚᱜᱼᱚᱭ ᱟᱹᱞᱤᱧ ᱦᱚᱸ ᱜᱤᱛᱤᱡ ᱵᱟᱲᱟ ᱦᱩᱭ ᱠᱟᱱᱟ ᱜᱤᱛᱤᱡ ᱫᱚ᱾ ᱛᱮᱦᱮᱧ ᱫᱚ ᱠᱟᱹᱴᱤᱜ ᱞᱮᱴ ᱧᱚᱜ ᱠᱟᱛᱮᱜ ᱵᱮᱨᱮᱜ ᱦᱩᱭ ᱠᱟᱱᱟ ᱛᱚ ᱱᱚᱝᱠᱟ ᱦᱟᱸᱜ ᱟᱴ ᱴᱟ ᱱᱚᱴᱟ ᱥᱮᱫ ᱵᱮᱨᱮᱜ ᱦᱩᱭᱱᱟ ᱠᱟᱹᱴᱤᱜ ᱦᱚᱞᱟ ᱧᱤᱫᱟᱹ ᱠᱟᱹᱴᱤᱜ ᱫᱚᱢᱮ ᱠᱟᱹᱴᱤᱜ ᱵᱮᱸᱜᱮᱫ ᱦᱩᱭ ᱞᱮᱱ ᱛᱮᱜ᱾ ᱠᱟᱹᱴᱤᱜ ᱚᱱᱟ ᱠᱷᱟᱹᱛᱤᱨ ᱛᱮ ᱦᱟᱸᱜ ᱛᱮᱦᱮᱧ ᱫᱚ ᱞᱮᱴ ᱧᱚᱜ ᱛᱮ ᱵᱮᱨᱮᱜ ᱦᱩᱭ ᱠᱟᱱᱟ᱾ ᱟᱫᱚ ᱱᱟᱦᱟᱸᱜ ᱵᱮᱨᱮᱥ ᱵᱟᱲᱟ ᱠᱟᱛᱮᱜ ᱜᱤᱛᱤᱡ ᱵᱟᱲᱟ ᱦᱩᱭ ᱠᱟᱱᱟ ᱦᱟᱸᱜ᱾ ᱛᱟᱦᱚᱞᱮ ᱦᱟᱸᱜ ᱪᱮᱜ ᱠᱚ ᱩᱛᱩ ᱵᱟᱲᱟ ᱦᱩᱭ ᱞᱮᱱ ᱛᱮᱦᱮᱸᱜᱼᱟ ᱛᱮᱦᱮᱧ ᱫᱚ?
ᱠᱟᱱᱟ ᱥᱩ,
ᱦᱟᱸ
ᱢᱮᱱ ᱫᱟᱹᱧ ᱜᱚᱝᱠᱮ ᱟᱯᱮ ᱥᱮᱜ ᱫᱚ ᱫᱟᱜᱽ ᱡᱟᱹᱲᱤ ᱠᱚᱫᱚ ᱪᱮᱜᱞᱮᱠᱟ ᱦᱩᱭᱩᱜ ᱠᱟᱱᱟ ᱥᱮ ᱵᱟᱝ?
ᱦᱚᱸ ᱦᱚᱸ ᱫᱟᱜᱽ ᱡᱟᱹᱲᱤᱭᱮᱜ ᱜᱮᱭᱟᱭ ᱟᱨ ᱵᱟᱭ ᱫᱟᱜᱽ ᱡᱟᱹᱲᱤ ᱞᱮᱠᱷᱟᱱ ᱛᱚ ᱱᱚᱣᱟ ᱪᱟᱥᱼᱵᱟᱥ ᱠᱚᱦᱚᱸ ᱱᱟᱯᱟᱭ ᱵᱟᱝ ᱦᱩᱭᱩᱜ-ᱟ᱾ ᱟᱫᱚ ᱚᱱᱟ ᱦᱚᱛᱮ ᱛᱮ ᱦᱟᱸᱜ ᱱᱚᱜ-ᱚᱭ ᱧᱮᱞᱚᱜ ᱠᱟᱱ ᱜᱮᱭᱟ ᱦᱚᱞᱟ ᱢᱟᱸᱫᱷᱮᱨ ᱠᱷᱚᱱᱟᱜ ᱫᱚ ᱦᱟᱸᱜ ᱫᱟᱜᱽ ᱡᱟᱹᱲᱤ ᱦᱩᱭᱩᱜ ᱠᱟᱱ ᱜᱮᱭᱟ ᱦᱩᱭ ᱫᱚ᱾ ᱟᱯᱮ ᱥᱮᱱ ᱜᱮ ᱪᱮᱜ ᱞᱮᱠᱟ ᱫᱟᱜᱽ ᱡᱟᱹᱲᱤ ᱦᱩᱭᱩᱜ ᱠᱟᱱᱟ ᱥᱮ ᱵᱟᱝ ᱜᱮ?
ᱟᱞᱮ ᱥᱮᱜ ᱜᱚᱝᱠᱮ ᱫᱟᱜᱽ ᱡᱟᱹᱲᱤ ᱠᱚᱢᱟ ᱦᱩᱭ ᱠᱟᱱ ᱜᱮ᱾ ᱢᱮᱱ ᱞᱮᱠᱷᱟᱭ ᱡᱟᱹᱯᱩᱜ ᱞᱮᱠᱟᱭ ᱡᱟᱹᱯᱩᱜ ᱟᱠᱟᱜ ᱛᱟᱦᱮᱸᱱᱟᱭ ᱯᱮ ᱵᱟᱨ ᱯᱮ ᱫᱤᱱ᱾
ᱟᱨ ᱱᱚᱜ-ᱚᱭ ᱱᱤᱛᱚᱜ ᱢᱟ ᱦᱚᱭ ᱯᱷᱟᱠ ᱧᱚᱜ ᱚᱱᱟᱛᱮ ᱠᱟᱹᱴᱤᱜ ᱵᱮᱥ ᱜᱮ ᱵᱩᱡᱩᱜ ᱠᱟᱱᱟ ᱚᱲᱟᱜ ᱦᱳᱭ ᱟᱞᱮ ᱛᱩᱜ ᱵᱟᱲᱟᱜ ᱠᱟᱱ ᱛᱮ ᱴᱷᱤᱠ ᱜᱤ᱾
ᱦᱩᱸ,
ᱛᱮ ᱟᱯᱮᱥᱮᱜ ᱫᱚ ᱱᱚᱝᱠᱟ ᱪᱟᱥ ᱠᱟᱹᱢᱤ ᱠᱚᱫᱚ ᱛᱤᱱᱟᱹᱜ ᱥᱟᱺᱜᱤᱱ ᱛᱤᱱᱟᱹᱜ ᱯᱮ ᱞᱟᱦᱟᱭᱮᱱ ᱛᱮ?
ᱟᱞᱮᱥᱮᱱ ᱫᱚ ᱦᱟᱸᱜ ᱪᱟᱥ ᱠᱟᱹᱢᱤ ᱫᱚ ᱚᱱᱠᱟ ᱡᱟᱹᱥᱛᱤ ᱫᱚ ᱦᱟᱸᱜ ᱵᱟᱝ ᱞᱮ ᱞᱟᱦᱟ ᱟᱠᱟᱱᱟ ᱞᱟᱦᱟ ᱫᱚ᱾ ᱛᱟᱭᱚᱢ ᱵᱟᱲᱟ ᱞᱮᱜᱮ ᱢᱮᱱᱟᱜ ᱠᱟᱜ ᱞᱮᱭᱟ ᱪᱤᱫᱟᱜ ᱥᱮ ᱧᱮᱞ ᱜᱟᱱᱚᱜ-ᱟ ᱡᱮ, ᱩᱸ ᱞᱟᱦᱟ ᱛᱮᱫᱚ ᱚᱱᱠᱟ ᱦᱟᱸᱜ ᱰᱷᱮᱨ ᱫᱟᱜᱽ ᱡᱟᱹᱲᱤ ᱵᱟᱝ ᱦᱩᱭ ᱠᱟᱱ ᱛᱮᱦᱮᱸᱜ-ᱟ ᱚᱱᱟ ᱠᱷᱟᱹᱛᱤᱨ ᱛᱮ ᱦᱟᱸᱜ ᱵᱟᱝ ᱦᱩᱭ ᱠᱟᱱᱟ ᱪᱟᱥᱼᱵᱟᱥ ᱠᱚᱦᱚᱸ ᱵᱷᱟᱜᱮ ᱫᱚ ᱟᱨ ᱱᱤᱛᱚᱜ ᱫᱚ ᱦᱟᱸᱜ ᱫᱟᱜᱽ ᱡᱟᱹᱲᱤ ᱠᱚᱦᱚᱸ ᱦᱩᱭᱩᱜ ᱠᱟᱱᱟ, ᱚᱱᱟ ᱠᱷᱟᱹᱛᱤᱨ ᱛᱮ ᱱᱚᱭ ᱪᱟᱥᱼᱵᱟᱥ ᱠᱚᱦᱚᱸ ᱱᱟᱯᱟᱭ ᱜᱮ ᱦᱩᱭᱩᱜ ᱠᱟᱱᱟ ᱱᱤᱛᱚᱜ ᱫᱚ ᱞᱟᱦᱟ ᱛᱮᱦᱚᱸ ᱚᱱᱠᱟ ᱵᱟᱝ ᱦᱩᱭᱩᱜ ᱠᱟᱱ ᱛᱮᱦᱮᱸᱜ-ᱟ᱾
ᱟᱪᱪᱷᱟ ᱵᱮᱥ ᱜᱮ, ᱟᱞᱮ ᱥᱮᱜ ᱦᱚᱸ ᱵᱮᱱ ᱧᱮᱞ ᱞᱮᱠᱷᱟᱯ ᱠᱟ ᱜᱤ ᱪᱟᱥ
ᱛᱟᱦᱚᱞᱮ ᱦᱟᱸᱜ ᱟᱯᱮ ᱥᱮᱱ ᱫᱚ ᱦᱟᱸᱜ ᱪᱮᱜ ᱞᱮᱠᱟ ᱨᱚᱦᱚᱭ ᱪᱟᱵᱟᱣ ᱪᱮᱫ?
ᱵᱟᱝ ᱜᱚᱝᱠᱮ ᱟᱞ ᱟᱞᱮ ᱥᱮᱜ ᱦᱚᱸ ᱱᱮᱞ ᱞᱮᱠᱷᱟᱭ ᱠᱟᱹᱴᱤᱜ ᱮᱠᱷᱚᱱ ᱫᱚ ᱞᱮᱴ ᱠᱟᱱᱟ᱾ ᱢᱟᱱᱮ ᱫᱟᱜᱽ ᱦᱚᱛᱮᱡ ᱛᱮᱜᱮ᱾ ᱥᱤᱨᱢᱟ ᱫᱟᱜᱽ ᱢᱟᱱᱮ ᱩᱸ ᱵᱟᱭ ᱫᱟᱜᱽ ᱮᱜ ᱛᱮ ᱠᱟᱹᱴᱤᱜ ᱪᱟᱥ ᱠᱚᱦᱚᱸ ᱠᱟᱹᱴᱤᱜ ᱞᱮᱴ ᱱᱚᱜ ᱠᱟᱱᱟ᱾ ᱢᱟ ᱱᱚᱜ-ᱚᱭ ᱦᱟᱸᱜ ᱤᱭᱟᱹ ᱠᱚᱞᱮ ᱠᱷᱮᱛ ᱠᱚᱞᱮ ᱦᱟᱸᱜ ᱯᱟᱲᱟᱜ ᱫᱟ ᱛᱚ, ᱯᱟᱲᱟᱜ ᱠᱟᱛᱮᱜ ᱜᱮ ᱟᱨ ᱨᱚᱦᱚᱭ ᱢᱟ ᱮᱦᱚᱵ
ᱮᱠᱫᱚᱢ᱾
ᱛᱚ ᱜᱚᱝᱠᱮ, ᱤᱭᱟᱹ ᱪᱤᱫ ᱛᱮᱯᱮ ᱥᱤ ᱵᱟᱲᱟᱭ ᱜᱮᱭᱟ ᱱᱚᱝᱠᱟ ᱴᱨᱟᱠᱴᱟᱨ ᱛᱮ ᱥᱤ ᱵᱟᱲᱟ ᱤᱭᱟᱹ ᱥᱤ ᱛᱮᱦᱮᱱᱟ ᱯᱮ ᱥᱮ ᱱᱚᱠᱟ ᱱᱟᱦᱮᱞ ᱛᱮ?
ᱦᱚᱸ ᱟᱞᱮ ᱥᱮᱱ ᱫᱚ ᱦᱟᱸᱜ ᱱᱚᱝᱠᱟ ᱠᱚ ᱵᱟᱱᱟᱨ ᱛᱮᱜᱮ ᱠᱚ ᱥᱤᱭᱟ ᱞᱮᱠᱤᱱ ᱢᱟᱱᱮ ᱡᱟᱹᱥᱛᱤ ᱠᱟᱭ ᱛᱮᱫᱚ ᱴᱮᱠᱴᱟᱨ ᱛᱮᱜᱮ ᱠᱩ ᱥᱤᱭᱟ, ᱱᱤᱛᱳᱜ ᱫᱚ ᱦᱟᱸᱜ ᱰᱟᱝᱜᱽᱨᱟ ᱱᱟᱦᱮᱞ ᱛᱮᱫᱚ ᱦᱟᱸᱜ ᱚ ᱠᱟ ᱦᱟᱸᱜ ᱵᱟᱝ ᱠᱚ ᱥᱤᱭ ᱫᱟᱠᱚ᱾ ᱡᱟᱦᱟᱸ ᱨᱮ ᱢᱮᱜᱴᱟᱱ ᱜᱮᱭᱟ ᱠᱷᱮᱛ ᱥᱮ ᱴᱮᱠᱴᱟᱨ ᱠᱚᱦᱚᱸ ᱵᱟᱝ ᱪᱟᱞᱟᱜ-ᱟ ᱥᱮ ᱵᱟᱝ ᱵᱚᱞᱚᱜ-ᱟ ᱚᱱᱠᱟ ᱱᱟᱜ ᱡᱟᱭᱜᱟ ᱨᱮ ᱦᱟᱸᱜ ᱰᱟᱝᱜᱽᱨᱟ ᱱᱟᱦᱮᱞ ᱛᱮᱫᱚ ᱠᱚ ᱥᱤᱭ ᱫᱟ ᱱᱤᱛᱳᱜ ᱫᱚ᱾ ᱞᱟᱦᱟ ᱫᱚ ᱦᱟᱸᱜ ᱚᱱᱠᱟ ᱫᱚ‌ ᱦᱟᱸᱜ ᱟᱞᱮ ᱥᱮᱱ ᱫᱚ ᱚᱱᱠᱟ ᱴᱮᱠᱴᱟᱨ ᱠᱚ ᱵᱟᱭ ᱛᱮᱦᱮᱸ ᱠᱟᱱᱟ ᱟᱫᱚ ᱚᱝ ᱠᱟᱰᱟ ᱰᱟᱝᱨᱤ ᱮᱸ ᱠᱟᱸᱰᱟ ᱰᱟᱝᱨᱤ ᱱᱟᱦᱮᱞ ᱛᱮᱜᱮ ᱞᱮ ᱥᱤ‌ ᱛᱮᱦᱮᱸᱜ-ᱟ ᱟᱫᱚ ᱱᱮᱛᱟᱨ ᱫᱚ ᱱᱚᱣᱟ ᱠᱚ ᱦᱮᱡ ᱵᱟᱲᱟ ᱠᱟ ᱠᱟᱛᱮᱜ ᱫᱚ ᱟᱹᱴᱰᱤ ᱴᱟ ᱜᱮ ᱮᱸᱥ ᱮᱸᱜ ᱟ ᱠᱟᱹᱢᱤ ᱠᱚ ᱦᱟᱸᱜ ᱠᱚᱢᱚᱜ ᱠᱟᱱᱟ ᱟᱫᱚ ᱚᱱᱟ ᱞᱮᱠᱟ ᱛᱤᱧ ᱟᱹᱰᱤ ᱴᱟ ᱜᱮ ᱵᱷᱟᱜᱮ ᱦᱮᱡ ᱮᱱ ᱱᱚᱣᱟ ᱴᱮ ᱴᱮᱠᱴᱟᱨ ᱛᱮ ᱥᱤ ᱠᱟᱛᱮᱫ ᱟᱹᱰᱤᱴᱟᱜ ᱜᱮ ᱵᱷᱟᱜᱮ ᱦᱳᱭᱳᱜ ᱠᱟᱱᱟ ᱠᱤᱱ ᱛᱮ ᱠᱤᱱ ᱠᱟᱹᱣᱰᱤ ᱠᱚ ᱡᱟᱹᱥᱛᱤ ᱧᱚᱜ ᱠᱷᱚᱨᱪᱟᱜ ᱠᱟᱱᱟ ᱤᱱᱟᱹᱜᱮ ᱪᱮᱫ ᱦᱚᱸ ᱵᱟᱝ ᱟᱫᱚ᱾ ᱛᱟᱦᱚᱞᱮ ᱠᱷᱟᱱ ᱟᱯᱮ ᱥᱮᱱ ᱫᱚ ᱦᱟᱸᱜ ᱱᱚᱝᱠᱟ ᱴᱮᱠᱴᱟᱨ ᱨᱮ ᱪᱮᱫ ᱞᱮᱠᱟ ᱠᱚ ᱦᱟᱛᱟᱣᱟ ᱢᱤᱱᱤᱴ ᱨᱮᱠᱚ ᱦᱟᱛ ᱛᱟᱣ ᱜᱮᱭᱟ ᱥᱮ ᱱᱚᱝᱠᱟ ᱵᱤᱜᱷᱟᱹ ᱨᱮᱠᱚ ᱦᱟᱛᱟᱣ ᱜᱮᱭᱟ ᱤᱭᱟᱹ ᱠᱚᱦᱚᱸ ᱯᱩᱭᱥᱟᱹ ᱠᱚᱫᱚ?
ᱟᱞᱮ ᱥᱮᱫ ᱫᱚ ᱢᱮᱱ ᱞᱮᱠᱟᱱ ᱱᱚᱠᱟ ᱫᱚ ᱱᱚᱠᱟᱱ ᱜᱷᱚᱸᱱᱴᱟ ᱩᱯᱳᱨ ᱠᱚ ᱦᱟᱛᱟᱭᱟ ᱢᱟᱱᱮ ᱢᱤᱫ ᱜᱷᱚᱸᱱᱴᱟ ᱪᱮᱞᱮᱠᱟ ᱪᱟᱹᱞᱩᱭᱟᱭ᱾
ᱟᱪᱪᱷᱟ ᱟᱪᱪᱷᱟ ᱟᱪᱪᱷᱟ᱾
ᱢᱟᱱᱮ ᱟᱞᱮ ᱥᱮᱫ ᱫᱚ ᱡᱩᱫᱤ ᱞᱮ ᱥᱤ ᱦᱚᱪᱚᱭᱟ ᱛᱚ ᱮᱠ ᱜᱷᱚᱸᱱᱴᱟ ᱩᱯᱚᱨᱮ ᱚᱱᱠᱟ ᱯᱚᱭᱥᱟ ᱠᱚᱠᱚ ᱦᱟᱛᱟᱭᱟ᱾ ᱢᱟᱱᱮ ᱢᱤᱫ ᱜᱷᱚᱸᱱᱴᱟᱢ ᱥᱤ ᱦᱚᱪᱚᱭᱟ ᱟᱫᱚ ᱚᱱᱠᱟ ᱜᱮ ᱯᱚᱭᱥᱟ ᱦᱟᱛᱟᱭᱟᱭ᱾
ᱟᱪᱪᱷᱟ ᱟᱪᱪᱷᱟ ᱟᱞᱮ ᱥᱮᱱ ᱫᱚ ᱚᱱᱠᱟ ᱫᱚ ᱵᱟᱝᱜᱮ, ᱟᱞᱮ ᱥᱮᱱ ᱫᱚ ᱟ ᱢᱤᱱᱤᱴ ᱨᱮ ᱦᱤᱥᱟᱹᱵᱽ᱾ ᱛᱟᱢᱟᱭ ᱢᱤᱸᱱᱤᱴ ᱨᱮ᱾ ᱛᱤᱱᱟᱹᱜ ᱥᱟᱵ ᱠᱟᱜ ᱢᱮ ᱢᱤᱫᱴᱤᱡ ᱠᱷᱮᱛ ᱫᱚ ᱦᱟᱸᱜ ᱡᱩᱫᱤ ᱦᱚᱯᱚᱱ ᱧᱚᱜ ᱠᱷᱮᱛ ᱢᱮᱱᱟᱜ ᱟᱠᱟᱫᱟ ᱦᱮᱸᱥᱮ᱾ ᱚᱱᱟ ᱫᱚ ᱦᱟᱸᱜ ᱢᱤᱫᱴᱤᱡ ᱜᱮ ᱦᱮᱡ ᱫᱚ ᱦᱟᱸᱜ ᱢᱤᱫ ᱜᱷᱚᱸᱱᱴᱟ ᱫᱚ ᱵᱟᱭ ᱥᱤᱭᱟ ᱛᱚ᱾ ᱟᱫᱚ ᱛᱤᱱᱟᱹᱜ ᱢᱤᱸᱱᱤᱴ ᱦᱩᱭᱩᱜ ᱠᱟᱱᱟ ᱤᱱᱟᱹᱜ ᱢᱤᱸᱱᱤᱴ ᱨᱮᱱᱟᱜ ᱯᱚᱭᱥᱟᱢ ᱮᱢᱟ ᱫᱮᱭᱟ᱾ ᱟᱨᱚ ᱦᱟᱱᱟᱴᱟᱜ ᱠᱷᱮᱛᱮ ᱤᱫᱤᱭᱟ ᱦᱟᱱᱟᱴᱟᱜ ᱛᱤᱱᱟᱹᱜ ᱢᱤᱸᱱᱤᱴᱮ ᱥᱤ ᱛᱟᱢᱟ᱾ ᱟᱞᱮ ᱥᱮᱱ ᱫᱚ ᱦᱟᱸᱜ ᱢᱤᱸᱱᱤᱰ ᱥᱤᱥᱴᱟᱢ ᱱᱚᱝᱠᱟ ᱧᱮᱞ ᱜᱟᱱᱚᱜᱼᱟ, ᱦᱳᱭ᱾
ᱦᱮᱞᱳ᱾
ᱛᱟᱞᱦᱮ ᱦᱟᱸᱜ ᱢᱟᱱᱮ ᱪᱟᱥ ᱵᱟᱥ ᱫᱚ ᱦᱟᱸᱜ ᱟᱹᱰᱤ ᱴᱟ ᱜᱮ ᱩᱸᱻ ᱪᱟᱵᱟ ᱟᱹᱜᱩᱭᱮᱜ-ᱟ ᱯᱮ ᱥᱮ ᱪᱮᱫ ᱞᱮᱠᱟ ᱥᱮ ᱢᱮᱱᱟᱜ? ᱟᱠᱟᱜ ᱜᱮᱭᱟ ᱮᱠᱷᱚᱱᱚ ᱨᱚᱦᱚᱭ ᱠᱚ ᱵᱟᱠᱤ?
ᱪᱟᱥ ᱠᱟᱹᱢᱤ ᱫᱚ ᱮᱠᱷᱚᱱ ᱢᱟ ᱜᱚᱝᱠᱮ ᱮᱦᱚᱵ ᱟᱹᱣᱨᱤ ᱦᱩᱭᱩᱜᱼᱟ ᱢᱮᱱ ᱞᱮᱠᱷᱟᱡ ᱦᱟᱸᱜ᱾ ᱫᱟᱜ ᱤᱭᱟᱹ ᱛᱮᱜᱮ ᱞᱮᱴ ᱱᱚᱜ ᱠᱟᱱᱛᱮ ᱦᱟᱸᱜ ᱠᱟᱹᱴᱤᱡ ᱤᱭᱟᱹ ᱮ ᱜᱚᱝᱠᱮ ᱟᱯᱮ ᱥᱮᱫ ᱫᱚ ᱱᱚᱝᱠᱟ ᱤᱭᱟᱹ ᱥᱚᱵᱡᱤ ᱠᱚᱫᱚ ᱪᱮᱫ ᱯᱮ ᱪᱟᱥ ᱵᱟᱲᱟᱭ ᱜᱮᱭᱟ?
ᱥᱚᱵᱡᱷᱤ ᱠᱚᱫᱚ ᱱᱤᱛᱚᱜ ᱫᱚ ᱪᱟᱥ ᱫᱚ ᱪᱟᱥ ᱵᱟᱲᱟ ᱦᱩᱭᱩᱜ ᱜᱮᱭᱟ᱾ ᱥᱚᱵᱡᱤ ᱫᱚ ᱱᱤᱛᱚᱜ ᱫᱚ ᱦᱟᱸᱜ ᱟᱭᱢᱟ ᱨᱚᱠᱚᱢᱟᱜ ᱥᱚᱵᱽᱡᱤ ᱠᱚᱜᱮ ᱧᱮᱞᱚᱜᱼᱟ ᱪᱟᱥ ᱵᱟᱲᱟ ᱫᱚ ᱦᱩᱭᱩᱜ ᱠᱟᱱ ᱜᱮᱭᱟ ᱦᱩᱭ ᱫᱚ ᱦᱟᱸᱜ᱾
ᱟᱪᱪᱷᱟ᱾
ᱡᱮᱢᱚᱱ ᱵᱤᱞᱟᱛᱤ ᱚᱱᱠᱟ ᱵᱮᱸᱜᱟᱲ ᱚᱱᱟ ᱠᱚᱜᱮ ᱪᱟᱥ ᱵᱟᱲᱟᱭ ᱦᱩᱭᱩᱜ
ᱟᱯᱮ ᱥᱮᱱ ᱫᱚ ᱛᱟᱷᱚᱞᱮ?
ᱟᱞᱮ ᱥᱮᱫ ᱦᱚᱸ ᱜᱚᱝᱠᱮ ᱥᱚᱵᱽᱡᱤ ᱠᱚᱫᱚ ᱪᱟᱥ ᱫᱚ ᱦᱩᱭᱩᱜ ᱜᱮᱭᱟ᱾ ᱦᱩᱸ ᱦᱩᱸ ᱦᱩᱸ ᱦᱩᱸ
ᱛᱟᱦᱚᱞᱮ ᱟᱯᱮ ᱥᱮᱫ ᱫᱚ ᱦᱟᱸᱜ ᱢᱟᱱᱮ ᱡᱟᱹᱥᱛᱤ ᱠᱟᱭᱛᱮ ᱱᱚᱝᱠᱟᱱᱟᱜ ᱥᱚᱵᱽᱡᱤ ᱠᱚ ᱡᱚᱢ ᱡᱤᱸᱱᱤᱥ ᱚ ᱢᱟᱱᱮ ᱱᱚᱝᱠᱟᱱᱟᱜ ᱡᱚᱢᱟᱜ ᱥᱚᱵᱽᱡᱤ ᱠᱚ ᱡᱮᱢᱚᱱ ᱥᱤᱸᱛᱩᱝ ᱫᱤᱱ ᱡᱚᱢᱟᱜ ᱥᱚᱵᱽᱡᱤ ᱠᱚ ᱦᱟᱜ ᱪᱮᱜ ᱠᱚᱯᱮ ᱪᱟᱥ ᱵᱟᱲᱟᱭ ᱜᱮᱭᱟ ᱡᱮᱥᱮ ᱠᱤ ᱟᱞᱮ ᱥᱮᱱ ᱫᱚ ᱱᱚᱝᱠᱟ ᱠᱚ ᱪᱟᱥ-ᱟ ᱠᱚ ᱛᱩᱨᱢᱩᱡᱽ᱾ ᱠᱷᱤᱨᱟ ᱟᱨᱚ ᱟᱨ ᱚ ᱟᱭᱢᱟ ᱨᱚᱠᱚᱢᱟᱜ ᱱᱚᱝᱠᱟᱱᱟᱜ ᱡᱤᱸᱱᱤᱥ ᱠᱚ᱾ ᱦᱩᱸ ᱡᱟᱹᱥᱛᱤ ᱠᱟᱹᱭ ᱛᱮᱫᱚ ᱦᱟᱜ ᱛᱩᱨᱢᱩᱡᱽ ᱫᱚ ᱟᱞᱮ ᱴᱚᱴᱷᱟ ᱨᱮᱫᱚ ᱡᱟᱹᱥᱛᱤ ᱠᱚ ᱪᱟᱥ-ᱟ᱾ ᱟᱯᱮ ᱥᱮᱱ ᱦᱟᱜ ᱪᱮᱫ ᱞᱮᱠᱟ ᱛᱟᱦᱚᱞᱮ ᱠᱚ ᱪᱟᱥᱟ?
ᱟᱞᱮ ᱥᱮᱫ ᱫᱚ ᱜᱚᱝᱠᱮ ᱢᱮᱱ ᱞᱮᱠᱷᱟ ᱫᱚ ᱚᱱᱠᱟ ᱠᱳᱱᱚ ᱪᱟᱥ ᱫᱚ ᱵᱟᱝ ᱦᱩᱭᱩᱜ ᱜᱮᱭᱟ᱾ ᱪᱮᱫᱟᱜ ᱥᱮ ᱟᱞᱮ ᱥᱮᱫ ᱫᱚ ᱚᱱᱠᱟ ᱥᱩᱵᱤᱫᱟ ᱦᱚᱸ ᱯᱟᱹᱪᱩᱜ ᱟᱠᱟᱫ ᱛᱮ ᱠᱟᱹᱴᱤᱡ ᱪᱟᱥ ᱠᱟᱹᱢᱤ ᱠᱚᱦᱚᱸ ᱠᱟᱹᱴᱤᱡ ᱠᱚᱢ ᱜᱮ ᱦᱩᱭᱩᱜ ᱛᱟᱦᱮᱱᱟ᱾
ᱦᱳᱭ
ᱟᱨ ᱡᱩᱫᱤ ᱞᱮ ᱪᱟᱥ ᱵᱟᱲᱟᱭ ᱠᱷᱟᱡ ᱫᱚ ᱦᱟᱸᱜ ᱱᱚᱣᱟ᱾ ᱤᱭᱟᱹ ᱠᱚᱜᱮᱞᱮ ᱪᱟᱥ ᱵᱟᱲᱟᱭᱟ ᱚᱱᱟ ᱟᱹᱞᱩ, ᱯᱮᱭᱟᱡ, ᱵᱷᱤᱱᱰᱤ, ᱯᱚᱴᱚᱞ᱾ ᱵᱤᱞᱟᱹᱛᱤ ᱠᱚ ᱵᱮᱸᱜᱟᱲ ᱠᱚ ᱱᱚᱣᱟ ᱠᱚᱜᱮᱞᱮ ᱪᱟᱥ ᱵᱟᱲᱟᱭ ᱜᱮᱭᱟ ᱠᱟᱹᱴᱤᱡ ᱚᱲᱟᱜ ᱨᱮ ᱤ ᱢᱟᱱᱮ ᱡᱚᱢ ᱞᱟᱹᱜᱤᱫ ᱜᱮ ᱦᱳᱭ
ᱛᱟᱦᱚᱞᱮ ᱦᱮᱸ ᱜᱚᱝᱠᱮ ᱟᱯᱮ ᱫᱚ ᱪᱮᱫᱤᱧ ᱞᱟᱹᱭᱟ ᱡᱮ ᱟᱯᱮ ᱟᱯᱮ ᱡᱚᱢ ᱢᱟᱛᱚ ᱥᱮ ᱱᱚᱝᱠᱟ ᱢᱟᱱᱮ ᱟᱠᱷᱨᱤᱧ ᱵᱟᱡᱟᱨ ᱠᱚᱨᱮ ᱟᱠᱷᱨᱤᱧ ᱵᱟᱲᱟ ᱞᱮᱠᱟ ᱦᱚᱸ ᱪᱟᱥ ᱵᱟᱲᱟ ᱦᱩᱭᱩᱜ ᱜᱮᱭᱟ᱾ ᱥᱮ ᱱᱚᱝᱠᱟ ᱱᱤᱡᱮ ᱡᱚᱢ ᱵᱟᱲᱟ ᱞᱟᱹᱜᱤᱫ ᱜᱮ ᱪᱟᱥ ᱵᱟᱲᱟᱭ ᱜᱮᱭᱟᱯᱮ?
ᱵᱟᱝ ᱟᱞᱮ ᱫᱚ ᱜᱚᱝᱠᱮ ᱱᱤᱡᱮᱨ ᱡᱚᱢ ᱞᱟᱹᱜᱤᱫ ᱜᱮᱞᱮ ᱪᱟᱥ ᱵᱟᱲᱟᱭ ᱜᱮᱭᱟ᱾ ᱟᱠᱷᱨᱤᱧ ᱵᱟᱠᱷᱨᱟ ᱫᱚ ᱵᱟᱞᱮ ᱪᱟᱥ ᱜᱮᱭᱟ᱾
ᱱᱤᱡᱮ ᱡᱚᱢ ᱞᱟᱹᱜᱤᱫ ᱜᱮᱯᱮ ᱪᱟᱥ ᱵᱟᱲᱟᱭ ᱜᱮᱭᱟ ᱦᱮᱸ ᱵᱟᱝ?
ᱦᱳᱭ ᱚᱱᱠᱟᱜᱮ᱾
ᱟᱪᱪᱷᱟ ᱟᱪᱪᱷᱟ ᱟᱪᱪᱷᱟ ᱚᱱᱟ ᱦᱚᱸ ᱵᱷᱟᱞᱮ ᱠᱟᱛᱷᱟ ᱜᱮ ᱠᱟᱱᱟ᱾ ᱡᱮ ᱮᱱᱠᱷᱟᱱ ᱵᱟᱡᱟᱨ ᱠᱚᱨᱮ ᱠᱷᱚᱱᱟᱜ ᱠᱤᱨᱤᱧ ᱠᱚ ᱠᱤᱨᱤᱧ ᱟᱜᱩ ᱵᱟᱝ ᱦᱩᱭᱩᱜ ᱠᱟᱱᱟ ᱦᱮᱸ ᱵᱟᱝ?
ᱦᱳᱭ᱾
ᱵᱟᱡᱟᱨ ᱠᱚᱨᱮ ᱠᱷᱚᱱᱟᱜ ᱠᱤᱨᱤᱧ ᱵᱟᱲᱟ ᱵᱟᱝ ᱦᱩᱭᱩᱜ ᱠᱟᱱᱟ ᱱᱤᱡᱮ ᱛᱮᱯᱮ ᱪᱟᱥᱫᱟ ᱟᱫᱚ ᱚᱱᱟ ᱜᱮᱯᱮ ᱡᱚᱢᱫᱟ ᱦᱮᱸ ᱵᱟᱝ ᱟᱫᱚ ᱚᱱᱟ ᱠᱷᱟᱹᱛᱤᱨ ᱛᱮ ᱱᱤᱛᱚᱜ ᱧᱮᱞᱚᱜᱼᱟ ᱡᱮ ᱡᱩᱫᱤ ᱦᱟᱸᱜ ᱵᱟᱡᱟᱨ ᱥᱮᱱᱮᱢ ᱪᱟᱞᱟᱜ ᱨᱮᱦᱚᱸ ᱡᱟᱹᱥᱛᱤ ᱡᱩᱫᱤ ᱫᱟᱜᱟᱭ ᱛᱟᱦᱞᱮ ᱛᱚ ᱦᱟᱸᱜ ᱚᱱᱠᱟ ᱦᱟᱸᱜ ᱨᱚᱦᱚᱭ ᱠᱚᱦᱚᱸ ᱪᱮᱜ ᱦᱚᱸ ᱵᱟᱭ ᱜᱟᱱᱚᱜᱼᱟ ᱥᱮ ᱢᱟᱱᱮ ᱨᱚᱦᱚᱭ ᱠᱚᱫᱚ ᱜᱟᱱᱚᱜᱼᱟ ᱢᱮᱱᱠᱷᱟᱱ ᱵᱟᱡᱟᱨ ᱠᱚ ᱪᱟᱞᱟᱣ ᱵᱟᱝ ᱜᱟᱱᱚᱜᱼᱟ ᱡᱩᱫᱤ ᱩᱛ ᱛᱩ ᱠᱚ ᱵᱟᱭ ᱵᱟᱭ ᱛᱟᱦᱮᱱᱟ ᱟᱨ ᱱᱤᱛᱚᱜ ᱢᱟ ᱫᱟᱜ ᱡᱟᱹᱯᱩᱫ ᱫᱤᱱ ᱠᱟᱱ ᱜᱮᱭᱟ ᱡᱚᱠᱷᱚᱱ ᱜᱮ ᱟᱨ ᱛᱚ ᱫᱤᱱᱟᱹᱢ ᱦᱤᱞᱳᱜ ᱛᱚ ᱵᱟᱡᱟᱨ ᱵᱟᱵᱚᱱ ᱪᱟᱞᱟᱣ ᱫᱟᱲᱮᱭᱟᱜᱼᱟ ᱥᱚᱯᱛᱟᱦᱚ ᱨᱮ ᱢᱤᱫ ᱫᱤᱱ ᱜᱮ ᱟᱞᱮ ᱥᱮᱫ ᱫᱚ ᱚᱱᱠᱟ ᱦᱟ ᱟᱯᱮ ᱥᱮᱫ ᱫᱚ ᱪᱮᱫ ᱞᱮᱠᱟ ᱪᱚᱝ ᱦᱟᱸᱜ ᱵᱟᱝ ᱤᱧ ᱵᱟᱲᱟᱭᱟ ᱟᱞᱮ ᱥᱮᱫ ᱫᱚ ᱚᱱᱠᱟ ᱥᱚᱯᱛᱟᱦᱚ ᱨᱮ ᱢᱤᱫ ᱫᱤᱱ ᱜᱟᱱ ᱦᱟᱴ ᱦᱩᱭᱩᱜᱼᱟ᱾ ᱟᱫᱚ ᱚᱱᱟ ᱦᱟᱴ ᱨᱮᱱᱟᱜ ᱚᱱᱟ ᱦᱟᱴ ᱨᱮᱜᱮ ᱪᱟᱞᱟᱜ ᱟᱞᱮ ᱟᱨ ᱢᱤᱫ ᱥᱚᱯᱛᱟᱦ ᱜᱟᱱ ᱨᱮᱱᱟᱜ ᱥᱚᱵᱡᱤᱞ ᱞᱮ ᱦᱟᱛᱟᱣ ᱟᱹᱜᱩ ᱠᱟᱜ ᱜᱮᱭᱟ᱾
ᱟᱪᱪᱷᱟ ᱵᱷᱮᱥ ᱜᱮ
ᱜᱚᱝᱠᱮ ᱟᱯᱮ ᱫᱚ ᱪᱮᱫ ᱞᱮᱠᱟ ᱢᱟᱱᱮ ᱫᱤᱱᱟᱢ ᱦᱤᱞᱳᱜ ᱵᱟᱡᱟᱨ ᱜᱮᱭᱟᱯ ᱥᱮ ᱪᱮᱫ ᱞᱮᱠᱟ?
ᱵᱟᱝ ᱜᱚᱝᱠᱮ ᱟᱞᱮᱥᱮᱫ ᱦᱚᱸ ᱚᱱᱠᱟᱜᱮ ᱢᱟᱱᱮ ᱥᱚᱯᱛᱟᱦᱚᱨᱮ ᱢᱤᱫ ᱫᱷᱟᱣ ᱦᱟᱴ
ᱦᱩᱸ
ᱟᱫᱚ ᱚᱱᱟ ᱥᱚᱯᱛᱟᱦ ᱨᱮᱜᱮ ᱢᱤᱫ ᱫᱚᱢ ᱞᱮ ᱪᱟᱞᱟᱜ ᱜᱮᱭᱟ᱾ ᱠᱟᱹᱴᱤᱡ ᱥᱚᱵᱡᱤ ᱠᱚ ᱦᱟᱛᱟᱣ ᱟᱹᱜᱩᱭ ᱜᱮᱭᱟ ᱡᱟᱦᱟᱸᱭ ᱡᱟᱦᱟᱸᱭ ᱢᱟᱱᱮ ᱵᱟᱠᱚ ᱪᱟᱥ ᱜᱮᱭᱟ᱾
ᱦᱳᱭ ᱦᱳᱭ᱾
ᱦᱳᱭ ᱩᱱᱠᱩ ᱠᱚ ᱪᱟᱞᱟᱜ ᱜᱮᱭᱟ ᱠᱟᱴᱤᱡ ᱥᱚᱵᱽᱡᱤ ᱠᱚᱠᱚ ᱦᱟᱛᱟᱣ ᱟᱹᱜᱩᱭᱟ᱾
ᱦᱩᱸ᱾
ᱦᱳᱭ ᱚᱱᱟ ᱦᱚᱸ ᱟᱞᱮ ᱥᱮᱫ ᱦᱚᱸ ᱚᱱᱠᱟ ᱜᱮᱠᱚ ᱪᱟᱥ ᱜᱮᱭᱟ ᱠᱚ ᱚᱱᱟ ᱥᱚᱵᱡᱤ ᱠᱚᱫᱚ ᱦᱟᱸᱜ ᱡᱟᱹᱥᱛᱤ ᱠᱟᱭᱛᱮ᱾ ᱡᱟᱹᱥᱛᱤ ᱠᱟᱭᱛᱮ ᱱᱤᱛᱚᱜ ᱫᱚ ᱚᱱᱟ ᱵᱚᱨᱥᱟ ᱫᱤᱱ ᱛᱚ ᱡᱩᱫᱤ ᱥᱚᱵᱡᱤ ᱠᱚ ᱪᱟᱥ ᱛᱟᱦᱮᱱᱟ ᱱᱤᱡᱮᱨᱟᱜ ᱛᱟᱦᱚᱞᱮ ᱠᱷᱟᱱ ᱫᱚ ᱦᱟᱸᱜ ᱵᱟᱡᱟᱨ ᱠᱚᱫᱚ ᱦᱟᱸᱜ ᱚᱱᱠᱟ ᱦᱟᱸᱜ ᱪᱟᱞᱟᱜ ᱠᱚ ᱵᱟᱝ ᱦᱩᱭᱩᱜ ᱜᱮᱭᱟ ᱱᱤᱛᱚᱜ ᱫᱚ ᱛᱚ ᱟᱨ ᱵᱟᱡᱟᱨ ᱠᱚ ᱪᱟᱞᱟᱜ ᱢᱟ ᱠᱷᱟᱹᱞᱤ ᱩᱛᱩ ᱵᱩᱞᱩᱝ ᱞᱟᱹᱜᱤᱫ ᱜᱮ ᱦᱜ ᱪᱟᱞᱟᱜ ᱢᱟ ᱦᱩᱭᱩᱜ ᱜᱮᱭᱟ ᱱᱤᱛᱚᱜ ᱱᱤᱛᱚᱜ ᱢᱟ ᱪᱮᱫ ᱦᱚᱸ ᱚᱱᱠᱟ ᱫᱚ ᱦᱟᱸᱜ ᱪᱮᱫ ᱮᱢ ᱦᱟᱛᱟᱣᱟ ᱦᱮᱸ ᱵᱟᱝ ᱩᱛᱩ ᱵᱩᱨᱩᱢ ᱪᱟᱞᱟᱜᱼᱟ᱾ ᱪᱷᱟᱲᱟ ᱠᱟᱛᱮᱮᱫ ᱫᱚ ᱦᱟᱸᱜ ᱚᱱᱠᱟ ᱦᱟᱸᱜ ᱪᱮᱫ ᱦᱚᱸ ᱦᱟᱛᱟᱣ ᱛᱮᱱᱟᱜ ᱫᱚ ᱵᱟᱹᱪᱩᱜᱼᱟ ᱾ ᱟᱫᱚ ᱚᱱᱟ ᱞᱮᱠᱟᱛᱮ ᱧᱮᱞ ᱜᱚᱫᱚᱜ ᱡᱩᱫᱤ ᱵᱟᱲᱜᱮ ᱠᱚᱨᱮ ᱦᱮᱸ ᱪᱟᱥ ᱵᱟᱲᱟ ᱦᱩᱭᱩᱜ ᱜᱮᱭᱟ ᱛᱟᱦᱞᱮ ᱠᱷᱟᱱ ᱫᱚᱜ ᱚᱱᱠᱟ ᱵᱟᱡᱟᱨ ᱠᱚᱦᱚᱸ ᱵᱟᱭ ᱪᱟᱞᱟᱜ ᱦᱩᱭᱩᱜᱼᱟ᱾ ᱟᱞᱮ ᱥᱮᱮᱫ ᱫᱚ ᱱᱤᱛᱚᱜ ᱫᱚ ᱡᱚᱱᱰᱨᱟ ᱠᱚᱠᱚ ᱪᱟᱥ ᱵᱟᱲᱟᱭ ᱜᱮᱭᱟ ᱛᱚ ᱟᱯᱮ ᱥᱮᱱ ᱛᱟᱦᱚᱞᱮ ᱡᱚᱸᱰᱨᱟ ᱠᱚ ᱪᱟᱥ ᱜᱮᱭᱟ ᱥᱮ ᱵᱟᱝᱜᱮ?
ᱜᱚᱝᱠᱮ ᱟᱞᱮ ᱥᱮ ᱱᱚᱝᱠᱟ ᱡᱚᱱᱰᱨᱟᱼᱼ ᱦᱠᱩ ᱫᱚ ᱪᱟᱥ ᱦᱩᱭᱩᱜ ᱜᱮᱭᱟ ᱢᱮᱱᱞᱠᱷᱟᱯᱚᱱ ᱢᱟ ᱠᱚᱠᱚ ᱨᱚᱦᱚᱭ ᱵᱟᱲᱟ ᱟᱠᱟᱫ ᱜᱮ᱾
ᱚ᱾ ᱛᱟᱦᱚᱞᱮ ᱦᱮᱸ ᱜᱚᱝᱠᱮ ᱟᱯᱮ ᱫᱚᱯᱮ ᱨᱚᱦᱚᱭ ᱵᱟᱲᱟ ᱠᱟᱫᱟ ᱥᱮ ᱵᱟᱝ ᱜᱮ ᱦᱮ?